ᱦᱮᱞᱳ
ᱦᱮᱞᱳ ᱡᱚᱦᱟᱨ ᱜᱮ
ᱦᱮᱸ ᱦᱮᱸ ᱡᱚᱦᱟᱨ ᱜᱮ ᱡᱚᱦᱟᱨ ᱜᱮ ᱪᱮᱫ ᱞᱮᱠᱟ ᱢᱮᱱᱟᱜ ᱵᱟᱲᱟ ᱢᱮᱭᱟ
ᱢᱚᱡᱽ ᱜᱮ ᱦᱤᱱᱟᱹ ᱠᱟᱫᱤᱧᱟ
ᱦᱚᱸ ᱤᱧ ᱦᱚᱸ ᱱᱤᱛ ᱦᱟᱹᱵᱤᱡ ᱢᱟ ᱪᱟᱸᱫᱚ ᱵᱚᱸᱜᱟ ᱫᱟᱭᱟᱛᱮ ᱱᱟᱯᱟᱭ ᱵᱟᱲᱟ ᱜᱮ
ᱚᱻ ᱪᱮᱫ ᱮᱢ ᱪᱤᱠᱟᱭᱮᱫ ᱛᱮ
ᱚᱲᱟᱜ ᱨᱮᱜᱮ ᱢᱤᱹᱧᱟ ᱱᱤᱛᱚᱜ ᱫᱚ ᱱᱟᱦᱟᱜ ᱫᱩᱲᱩᱵ ᱡᱤᱨᱟᱹᱣ ᱵᱟᱲᱟ ᱦᱩᱭ ᱟᱠᱟᱱᱟ᱾
ᱟᱪᱪᱷᱟ ᱟᱨ ᱡᱚᱢ ᱵᱟᱲᱟ ᱦᱩᱭᱱᱟ
ᱦᱮᱸ ᱦᱮᱸ ᱡᱚᱢ ᱵᱟᱲᱟ ᱠᱚᱫᱚ ᱦᱩᱭᱮᱱᱟ ᱟᱨ ᱚᱱᱛᱮ ᱟᱢ ᱥᱮ ᱱᱟᱠᱷᱟ ᱜᱮ ᱦᱜ ᱪᱮᱫ ᱞᱮᱠᱟ ᱡᱚᱢ ᱵᱟᱲᱟ ᱟᱠᱟᱫᱟᱢ ᱥᱮ ᱵᱟᱝ᱾
ᱦᱮᱸ ᱡᱚᱢ ᱵᱟᱲᱟ ᱠᱟᱛᱮ ᱤᱧ ᱦᱚᱧ ᱫᱩᱲᱩᱵ ᱠᱟᱱᱟ‌᱾
ᱚ ᱚᱲᱟᱜ ᱱᱟᱠᱷᱟ ᱨᱮᱜᱮ
ᱦᱮᱸ ᱚᱲᱟᱜ ᱨᱮᱜᱤ
ᱛᱮᱦᱮᱧ ᱜᱟᱯᱟ ᱛᱟᱦᱞᱮ ᱦᱮᱸ ᱟᱞᱮ ᱱᱚᱣᱟ ᱱᱟᱠᱷᱟ ᱦᱚᱸ ᱫᱟᱜ ᱫᱚ ᱱᱟᱦᱟᱜ ᱟᱹᱰᱤ ᱢᱚᱸᱡᱽ ᱫᱚ ᱵᱟᱭ ᱫᱟᱜ ᱮᱫᱟ ᱮᱚᱱᱠᱟ ᱦᱚᱭ ᱫᱟᱜ ᱞᱮᱠᱟ ᱦᱤᱡᱩᱜ ᱠᱟᱱᱟ ᱨᱤᱢᱤᱞ ᱠᱚ ᱦᱤᱡᱩᱜ ᱠᱟᱱᱟ ᱛᱷᱚᱲᱟ᱾ ᱢᱟᱱᱮ ᱠᱚ ᱢᱮᱱᱟ ᱟᱞᱮ ᱱᱚᱛᱮ ᱢᱟ ᱦᱟᱜ ᱢᱮᱨᱚᱢ ᱞᱟᱜᱟ ᱫᱟᱜ ᱞᱮᱠᱟᱭ ᱫᱟᱜ ᱮᱫᱟ ᱢᱤᱫ ᱫᱚᱢᱮ ᱫᱟᱜ ᱠᱮᱫ ᱜᱤ ᱛᱟᱵ ᱪᱟᱞᱟᱣᱱᱟ ᱚᱱᱟ ᱨᱤᱢᱤᱞ ᱟᱨ ᱛᱟᱦᱳ ᱛᱤᱱᱟᱹᱜ ᱜᱟᱱ ᱪᱟᱭ ᱫᱟᱜ ᱠᱮᱫ ᱛᱟᱵ ᱪᱟᱞᱟᱣ ᱱᱟ ᱚᱱᱮ ᱚᱱᱠᱟᱭ ᱫᱟᱜ ᱫᱟ ᱱᱟᱦᱟᱜ ᱟᱫᱚ ᱟᱹᱰᱤ ᱡᱚᱢᱚᱠ ᱛᱮᱫᱚ ᱵᱟᱭ ᱫᱟᱜ ᱮᱫᱟ, ᱠᱷᱮᱛ ᱠᱚᱨᱮ ᱫᱚ ᱱᱟᱦᱟᱜ ᱫᱟᱜ ᱠᱚᱫᱚ ᱵᱟᱝ ᱪᱟᱯᱤᱣ ᱟᱠᱟᱱᱟ ᱟᱞᱮ ᱱᱚᱣᱟ ᱱᱟᱠᱷᱟ ᱫᱚ᱾ ᱟᱫᱚ ᱟᱯᱮ ᱚᱱᱟ ᱱᱟᱠᱷᱟ ᱜᱮ ᱦᱟᱸᱜ ᱪᱮᱫ ᱞᱮᱠᱟ ᱫᱟᱜ ᱨᱮᱱᱟᱜ
ᱟᱞᱮ ᱥᱮᱫ ᱦᱚᱸ ᱚᱱᱠᱟᱜ ᱜᱤ ᱠᱷᱮᱛ ᱚᱱᱮ ᱦᱩᱲᱩ ᱪᱟᱥᱚᱜ ᱞᱮᱠᱟ ᱫᱚ ᱟᱹᱣᱨᱤ ᱫᱟᱜᱟ ᱠᱟᱹᱴᱤᱡ ᱠᱟᱹᱴᱤᱡ ᱮ ᱫᱟᱜ ᱮᱫᱟ᱾
ᱦᱟᱸᱜ
ᱛᱟᱦᱚᱞᱮ ᱪᱟᱥ ᱠᱚᱫᱚ ᱟᱹᱣᱰᱤ ᱯᱮ ᱞᱟᱜᱟᱜ ᱟ ᱛᱚ ᱟᱯᱮ ᱫᱚ?
ᱟᱹᱣᱨᱤ ᱟᱹᱣᱨᱤ ᱟᱹᱣᱨᱤ ᱦᱚᱞᱟ ᱢᱟᱫᱷᱮᱨ ᱜᱮ ᱱᱟᱜ ᱞᱮ ᱜᱤᱰᱤᱣ ᱠᱟᱫᱟ ᱤᱭᱟᱹ ᱚᱱᱟ ᱟᱯᱷᱚᱨ ᱦᱩᱲᱩ ᱢᱟᱸ ᱚᱱᱟ ᱦᱚᱸ ᱱᱟᱦᱟᱜ ᱢᱚᱴᱚᱨ ᱫᱟᱜ ᱛᱮ ᱡᱟᱦᱟᱸ ᱫᱚ ᱞᱟᱛᱟᱨ ᱠᱷᱚᱱ ᱫᱟᱜ ᱠᱚ ᱨᱟᱠᱟᱵᱟ ᱯᱟᱛᱟᱞ ᱠᱷᱚᱱ ᱚᱱᱟ ᱢᱚᱴᱚᱨ ᱢᱚᱴᱚᱨ ᱛᱮ ᱱᱟᱦᱟᱸᱜ ᱞᱮ ᱫᱟᱜ ᱨᱟᱠᱟᱵ ᱠᱟᱛᱮᱜ ᱞᱮ ᱜᱤᱰᱤ ᱟᱠᱟᱫᱟ ᱟᱫᱚ ᱱᱤᱛᱚᱜ ᱪᱮᱫᱠᱟᱜ ᱠᱟᱱᱟ ᱟᱹᱰᱤ ᱥᱤᱛᱩᱝ ᱮᱫ ᱠᱟᱱᱮ ᱜᱚᱨᱚᱢᱮᱫ ᱠᱟᱱᱮ ᱟᱨ ᱫᱟᱜ ᱢᱟ ᱟᱹᱰᱤ ᱛᱷᱚᱲᱟ ᱜᱮ ᱦᱟᱨᱟᱜ ᱛᱟᱞᱮᱭᱟ ᱥᱮ ᱵᱟᱝ ᱢᱚᱸᱡᱽ ᱛᱮ?
ᱦᱚᱸ ᱦᱳᱸ ᱟᱯᱮ ᱥᱮᱫ ᱦᱚᱸ ᱵᱟᱨ ᱫᱷᱟᱣ ᱯᱮ ᱪᱟᱥᱟ?
ᱦᱮᱸ ᱦᱮᱸ ᱟᱞᱮ ᱥᱮᱫ ᱦᱚᱸ ᱵᱟᱨ ᱫᱷᱟᱣ ᱜᱮ ᱞᱮ ᱪᱟᱥᱟ ᱱᱟᱦᱟᱜ᱾
ᱦᱚᱸ ᱟᱫᱚᱢ ᱥᱮᱫ ᱫᱚ ᱵᱟᱨ ᱫᱷᱟᱣ ᱪᱟᱥ ᱵᱟᱝ ᱦᱩᱭᱩᱜᱼᱟ ᱛᱚ ᱫᱟᱜ ᱨᱮᱱᱟᱜ ᱚᱵᱷᱟᱵᱽ ᱛᱮ᱾
ᱟᱸᱸᱸᱦ ᱩᱱᱠᱩ ᱠᱩ ᱞᱟᱹᱜᱤᱫ ᱫᱚ ᱱᱟᱦᱟᱜ ᱟᱹᱰᱤ ᱜᱮ ᱢᱩᱥᱠᱤᱞ ᱜᱮᱭᱟ ᱱᱤᱭᱟᱹ ᱵᱟᱹᱨᱥᱟᱹ ᱨᱮ ᱡᱩᱫᱤ ᱵᱟᱭ ᱫᱟᱜ ᱟᱠᱚᱣᱟ ᱢᱮᱱᱠᱷᱟᱱ ᱦᱩᱲᱩ ᱦᱟᱸᱜ ᱵᱟᱠᱚ ᱨᱚᱦᱚᱭ ᱞᱮᱠᱷᱟᱱ ᱢᱟ ᱟᱠᱟᱞ ᱠᱚ ᱢᱮᱛᱟᱜ ᱫᱚ ᱟᱹᱰᱤ ᱢᱩᱥᱠᱤᱞᱚᱜᱼᱟ ᱠᱚ ᱪᱮᱫ ᱠᱚ ᱡᱚᱢᱟ ᱜᱚᱴᱟ ᱵᱚᱪᱷᱚᱨ
ᱦᱮᱸ ᱚᱱᱠᱟ ᱜᱮᱛᱷᱚ
ᱟᱫᱚ ᱟᱞᱮ ᱱᱟᱠᱷᱟ ᱫᱚ ᱱᱟᱦᱟᱜ ᱱᱤᱛᱚᱜ ᱵᱟᱨ ᱫᱚᱢ ᱪᱟᱥ ᱦᱩᱭᱩᱜ ᱠᱟᱱᱟ ᱵᱟᱨ ᱫᱚᱱ ᱪᱟᱥ ᱜᱟᱱᱚᱜ ᱠᱟᱱᱛᱮ ᱩᱱᱟᱹᱜ ᱠᱷᱩᱵ ᱮᱠᱴᱟ ᱢᱟᱛᱷᱟ ᱵᱮᱛᱷᱟ ᱫᱚ ᱵᱟᱹᱱᱩᱜᱼᱟ ᱦᱟᱜ ᱱᱟᱦᱟᱜ ᱡᱟᱦᱟᱸ ᱫᱚ ᱱᱤᱛᱚᱜ ᱡᱩᱫᱤ ᱚᱠᱚᱭ ᱠᱚᱦᱟᱜ ᱵᱟᱞᱮ ᱪᱟᱥ ᱛᱤᱭᱟᱹᱜᱟ ᱛᱟᱦᱮᱞᱮ ᱪᱮᱫ ᱞᱮ ᱪᱤᱠᱟᱹᱭᱟ ᱯᱚᱨᱮ ᱱᱟᱦᱜ ᱜᱚᱨᱚᱢ ᱥᱤᱡᱤᱱ ᱨᱮ ᱚᱱᱟ ᱢᱚᱴᱚᱨ ᱛᱮ ᱫᱟᱜ ᱨᱟᱠᱟᱵ ᱠᱟᱛᱮᱜ ᱜᱮ ᱦᱟᱸ ᱞᱮ ᱪᱟᱥᱟ᱾ ᱚᱱᱮ ᱚᱱᱠᱟ ᱵᱮᱯᱟᱨ ᱟᱫᱚ ᱟᱯᱮ ᱚᱱᱛᱮ ᱦᱚᱸ ᱚᱱᱠᱟ ᱜᱮ ᱦᱩᱭᱩᱜᱼᱟ ᱦᱩᱭ ᱫᱚ
ᱦᱮᱸ ᱟᱞᱮ ᱦᱚᱸ ᱱᱚᱛᱮ ᱦᱚᱸ ᱚᱱᱠᱟ ᱜᱮ ᱢᱚᱴᱚᱨ ᱨᱮᱱᱟᱜ ᱥᱤᱥᱴᱮᱢ ᱢᱮᱱᱟᱜ ᱟᱠᱟᱫ ᱛᱷᱚ ᱟᱫᱚ ᱚᱱᱟ ᱛᱮᱜᱮ ᱢᱟᱱᱮ ᱵᱟᱨ ᱫᱷᱟᱣ ᱪᱟᱥ ᱦᱩᱭᱩᱜᱼᱟ᱾ ᱥᱮᱨᱢᱟ ᱨᱮᱺ ᱟᱯᱮ ᱥᱮᱫ ᱫᱚ ᱛᱟᱦᱚᱞᱮ ᱥᱚᱵᱡᱤ ᱠᱚ ᱪᱟᱥ ᱦᱩᱭᱩᱜ ᱟᱥᱮ ᱵᱟᱝ ᱦᱩᱭᱩᱜᱼᱟ?
ᱦᱟᱸ ᱥᱚᱵᱡᱤ ᱠᱩ ᱦᱩᱭᱩᱜ ᱜᱮᱭᱟ ᱱᱟᱦᱟᱜ ᱱᱤᱛᱚᱜ ᱧᱮᱞᱚᱜ ᱠᱟᱱᱟ ᱠᱷᱮᱛ ᱠᱚᱨᱮ ᱫᱚ ᱡᱷᱤᱸᱜᱟᱹ ᱢᱮᱱᱟᱜᱼᱟ ᱠᱟᱨᱞᱟ ᱟᱨ ᱛᱟᱦᱮᱨ ᱠᱚᱦᱚᱸ ᱢᱮᱱᱟᱜᱼᱟ ᱟᱨ ᱱᱤᱛᱚᱜ ᱵᱮᱸᱜᱟᱲ ᱠᱚᱦᱚᱸ ᱧᱮᱞᱚᱜ ᱠᱟᱱᱟ ᱢᱤᱫ ᱵᱟᱨ ᱟᱨ ᱥᱚᱸᱜᱮ ᱛᱮ ᱱᱟᱦᱟᱜ ᱚᱱᱟ ᱥᱟᱹᱨᱩ ᱠᱚᱦᱚᱸ ᱢᱮᱱᱟᱜ ᱜᱮᱭᱟ ᱟᱫᱚ ᱟᱯᱮ ᱚᱱᱟ ᱱᱟᱠᱷᱟ ᱜᱮ ᱚᱱᱟ ᱠᱚᱫᱚ ᱦᱩᱭ ᱵᱟᱲᱟᱜ ᱟᱥᱮ ᱵᱟᱝᱼᱟ?
ᱟᱞᱮ ᱥᱮᱫ ᱫᱚ ᱥᱚᱵᱽᱡᱤ ᱫᱚ ᱠᱚᱢ ᱧᱚᱜ ᱜᱮ ᱪᱟᱥᱟ ᱢᱮ ᱦᱟᱥᱟ ᱚᱱᱠᱟ ᱵᱟᱝ ᱠᱟᱱᱟ ᱛᱚ ᱚᱱᱮ ᱦᱩᱲᱩ ᱠᱩᱜᱮ ᱪᱟᱥ ᱭᱼᱟ ᱟᱨ ᱯᱟᱴ ᱠᱩ ᱪᱟᱥᱟ ᱢᱟᱡᱮ ᱢᱚᱫᱫᱷᱮ
ᱚᱸ
ᱟᱨ ᱥᱚᱵᱽᱡᱤ ᱫᱚ ᱪᱟᱥ ᱦᱩᱭᱩᱜᱼᱟ, ᱠᱟᱴᱤᱡ ᱥᱟᱺᱜᱤᱧ ᱧᱚᱜ ᱨᱮ ᱱᱟᱹᱭ ᱦᱮᱱᱟᱜ ᱠᱟᱜᱼᱟ, ᱚᱱᱟ ᱱᱟᱹᱭ ᱟᱲᱮ ᱟᱲᱮ ᱛᱮ ᱡᱟᱦᱟᱸ ᱠᱷᱮᱛ ᱦᱮᱱᱟᱜ ᱟᱠᱟᱫᱼᱟ ᱚᱱᱟ ᱠᱷᱮᱛ ᱠᱚᱨᱮ ᱥᱚᱵᱽᱡᱤ ᱫᱚᱠᱩ
ᱪᱟᱥ ᱵᱟᱲᱟᱭᱟ ᱟᱪᱷᱟ ᱟᱨ ᱮᱢᱟᱱ ᱛᱮᱭᱟᱜ ᱱᱚᱝᱠᱟ ᱱᱟᱜᱼᱟ ᱡᱟᱦᱱᱟᱜ ᱥᱤᱡᱤᱱ ᱨᱮ ᱡᱟᱦᱟᱸ ᱫᱟᱹᱞ ᱠᱚᱠᱚ ᱪᱟᱥ ᱵᱟᱲᱟᱭᱟ ᱚᱱᱟ ᱠᱚᱦᱚᱸ ᱦᱩᱭ ᱵᱟᱲᱟᱜ ᱜᱮᱭᱟ ᱫᱟᱹᱞ ᱥᱤᱡᱤᱱ ᱤᱱ
ᱦᱮᱸ ᱫᱟᱹᱞ ᱠᱩ ᱦᱩᱭᱩᱜᱼᱟ ᱫᱟᱹᱞ, ᱛᱩᱲᱤ, ᱜᱩᱦᱩᱢ ᱚᱱᱟᱠᱚ ᱪᱟᱥ ᱦᱩᱭᱩᱜᱼᱟ
ᱟᱯᱮ ᱚᱱᱟ ᱱᱟᱠᱷᱟ ᱛᱟᱞᱮ ᱜᱩᱢ ᱱᱟᱦᱟᱜ ᱟᱹᱰᱤ ᱢᱚᱸᱡᱽ ᱯᱮ ᱪᱟᱥᱟ ᱠᱤᱱᱛᱩ ᱟᱞᱮ ᱱᱚᱣᱟ ᱱᱟᱠᱷᱟ ᱫᱚ ᱜᱩᱦᱩᱢ ᱫᱚ ᱧᱮᱞ ᱡᱚᱝᱚᱜᱼᱟ ᱥᱟᱫ ᱮᱠᱫᱚᱢ ᱜᱤ ᱵᱟ ᱠᱚ ᱪᱟᱥᱟ ᱜᱩᱦᱩᱢ ᱮᱠᱫᱚᱢ ᱜᱤᱫᱽᱨᱟᱹ ᱞᱤᱧ ᱛᱟᱦᱮᱸ ᱠᱟᱱᱟ ᱩᱱ ᱚᱠᱛᱮ ᱫᱚ ᱦᱟᱜ ᱠᱚ ᱪᱟᱥ ᱵᱟᱲᱟᱭᱮᱫ ᱠᱟᱱ ᱜᱮ ᱛᱟᱦᱮᱸᱼᱟ, ᱟᱞᱮ ᱱᱚᱛᱮ ᱦᱚᱸ ᱠᱤᱱᱛᱩ ᱱᱤᱛᱚᱜ ᱞᱤᱧ ᱧᱮᱞ ᱮᱫᱟ ᱜᱩᱦᱩᱢ ᱪᱟᱥ ᱜᱮ ᱵᱟᱹᱱᱩᱜᱼᱟ᱾ ᱟᱞᱮ ᱱᱚᱛᱮ ᱫᱚ ᱮᱠᱫᱚᱢ ᱧᱮᱞ ᱡᱚᱝᱚᱜᱼᱟ ᱥᱟᱫ
ᱚ ᱟᱨ ᱛᱟᱦᱚᱞᱮ ᱛᱩᱲᱤ ᱠᱚ ᱪᱟᱥ ᱦᱩᱭᱩᱜᱼᱟ ᱥᱮ ᱵᱟᱝ ᱥᱩᱱᱩᱢ ᱵᱟᱠᱷᱨᱟ
ᱦᱮᱸ ᱦᱮᱸ ᱛᱩᱲᱤ ᱫᱚ ᱦᱩᱭ ᱵᱟᱲᱟᱜ ᱜᱮᱭᱟ ᱛᱚ ᱵᱮ ᱚᱱᱠᱟ ᱫᱚ ᱵᱟᱝ ᱱᱟᱦᱟᱜ ᱡᱟᱦᱟᱸ ᱛᱮ ᱫᱚ ᱢᱟᱱᱮ ᱮᱠᱫᱚᱢ ᱟᱠᱷᱨᱤᱧ ᱫᱷᱟᱹᱵᱤᱡ ᱛᱩᱲᱤ ᱚᱱᱠᱟ ᱦᱮᱸ ᱚᱱᱠᱟ ᱛᱷᱚᱲᱟ ᱛᱷᱚᱲᱟ ᱠᱚ ᱪᱟᱥ ᱵᱟᱲᱟᱭᱟ ᱡᱟᱦᱟᱸᱛᱮ ᱥᱩᱱᱩᱢ ᱞᱮᱱ ᱚᱪᱚ ᱠᱟᱛᱮᱫ ᱦᱟᱸᱜ ᱚᱲᱟᱜ ᱨᱮ ᱡᱚᱢ ᱵᱟᱠᱷᱨᱟ ᱚᱱᱮ ᱚᱱᱠᱟ
ᱫᱚᱢᱮ ᱟᱹᱰᱤ ᱰᱷᱮᱨ ᱠᱚ ᱪᱟᱥᱟ ᱚᱱᱠᱟ ᱫᱚ ᱵᱚᱞᱮ ᱵᱟᱝ-ᱟ
ᱦᱚᱸ ᱱᱚᱛᱮ ᱫᱚ ᱟᱭᱢᱟ ᱠᱟᱛᱮᱫ ᱠᱚ ᱪᱟᱥ ᱜᱮᱭᱟ ᱢᱟᱱᱮ ᱡᱚᱢ ᱥᱟᱨᱮᱡ ᱠᱟᱛᱮᱜ ᱟᱨᱦᱚᱸ ᱟᱹᱠᱷᱨᱤᱧ ᱡᱩᱛᱩᱜ ᱞᱮᱠᱟ,
ᱟᱪᱪᱷᱟ ᱟᱪᱪᱷᱟ ᱟᱪᱪᱷᱟ ᱟᱨ ᱦᱩᱭ ᱦᱚᱸ ᱯᱟᱞᱮ ᱢᱚᱡᱽ ᱜᱮ ᱯᱟᱥᱮᱡ ᱦᱩᱭᱩᱜᱼᱟ ᱵᱟᱝ-ᱟ
ᱦᱮᱸ ᱦᱮᱸ ᱚᱱᱟ ᱠᱚᱫᱚ ᱢᱚᱸᱡᱽ ᱜᱮ ᱦᱩᱭᱩᱜᱼᱟ ᱚᱱᱟ ᱠᱚ ᱨᱮᱱᱟᱜ ᱪᱟᱥ ᱫᱚ ᱛᱟᱦᱚᱞᱮ ᱟᱨ ᱫᱟᱜ ᱡᱚᱢᱟᱜ ᱠᱚ ᱚᱱᱮ ᱦᱮᱸ ᱡᱟᱦᱟᱸ ᱚᱱᱮ ᱡᱚᱢ ᱟᱵᱚᱱ ᱩᱞ ᱠᱷᱟᱱᱴᱷᱟᱲ ᱚᱱᱠᱟᱱᱟᱜ ᱫᱟᱨᱮ ᱪᱮᱫ ᱠᱚ ᱫᱟᱨᱮ ᱦᱮᱱᱟᱜ ᱠᱟᱜᱼᱟ ᱟᱯᱮ ᱥᱮᱫ ᱫᱚ?
ᱟᱞᱮᱥᱮᱫ ᱫᱚ ᱱᱚᱝᱠᱟ ᱡᱚᱢ ᱫᱟᱨᱮ ᱞᱮᱠᱟ ᱫᱚ ᱦᱟᱸᱜ ᱧᱮᱞᱚᱜ ᱠᱟᱱᱟ ᱛᱟᱞᱮ ᱢᱮᱱᱟᱜᱼᱟ ᱩᱞ ᱢᱮᱱᱟᱜᱼᱟ, ᱛᱟᱦᱮᱸ ᱠᱟᱱᱟ ᱩᱞ ᱠᱚᱫᱚ ᱦᱟᱸᱜ ᱞᱮ ᱡᱚᱢ ᱪᱟᱵᱟ ᱞᱮᱠᱟ ᱠᱮᱫᱟ ᱱᱤᱛᱚᱜ ᱢᱟ ᱫᱟᱨᱮ ᱠᱚᱨᱮ ᱦᱚᱸ ᱵᱟᱹᱱᱩᱜᱼᱟ, ᱛᱤᱭᱳᱜ ᱪᱟᱵᱟ ᱞᱮᱠᱟᱱ ᱢᱤᱫ ᱵᱟᱨ ᱫᱟᱨᱮ ᱨᱮᱫᱚ ᱥᱟᱨᱮᱡ ᱠᱟᱱ ᱜᱮᱭᱟ ᱯᱟᱞᱮ ᱟᱨ ᱛᱟᱞᱮ ᱧᱮᱞᱚᱜ ᱠᱟᱱᱟ ᱟᱨ ᱠᱷᱤᱡᱩᱨ ᱠᱟᱱᱴᱷᱟᱲ ᱟᱹᱯᱲᱤ ᱥᱟᱢ ᱠᱚ ᱛᱟᱨᱯᱚᱨ ᱱᱚᱜᱼᱚᱭ ᱱᱚᱣᱟ ᱟᱢᱲᱟ ᱡᱟᱦᱟᱸ ᱫᱚᱠᱚ ᱴᱚᱠ ᱠᱟᱛᱮᱫ ᱠᱚ ᱡᱚᱢ ᱵᱟᱲᱟᱭᱟ, ᱦᱮᱸ ᱟᱢᱵᱲᱟ ᱚᱱᱟ ᱠᱚᱦᱚᱸ ᱦᱩᱭ ᱵᱟᱲᱟᱜ ᱠᱟᱱ ᱜᱮᱭᱟ ᱛᱚᱵᱮ ᱡᱩᱞᱯᱟᱭ ᱫᱚ ᱱᱟᱦᱟᱸᱜ ᱵᱟᱹᱱᱩᱜᱼᱟ, ᱟᱫᱚ ᱟᱯᱮ ᱚᱱᱟ ᱱᱟᱠᱷᱟ ᱠᱚᱫᱚ ᱪᱮᱫ ᱠᱚ ᱛᱟᱦᱚᱞᱮ ᱢᱮᱱᱟᱜᱼᱟ ᱱᱟᱦᱟᱜ?
ᱟᱞᱮ ᱱᱚᱛᱮ ᱦᱚᱸ ᱚᱱᱟ ᱠᱚᱜᱮ ᱦᱮᱱᱟᱜ ᱠᱟᱜᱼᱟ ᱤᱧ ᱫᱚᱧ ᱢᱚᱱᱮ ᱭᱮᱫ ᱛᱟᱦᱮᱱᱟ ᱟᱯᱮ ᱥᱮᱫ ᱫᱚ ᱡᱩᱫᱤ ᱚᱱᱟ ᱰᱟᱹᱦᱩᱜ ᱦᱮᱱᱟᱜ ᱠᱟᱜᱼᱟ ᱰᱟᱹᱦᱩᱜ ᱵᱤᱞᱤ ᱠᱚ,
ᱚᱻ ᱟᱹᱰᱤ ᱟᱹᱰᱤ ᱟᱹᱰᱤ ᱢᱚᱡᱽ ᱠᱟᱛᱷᱟ ᱵᱮᱱ ᱞᱟᱹᱭ ᱠᱮᱫᱟ ᱰᱟᱹᱦᱩ ᱛᱤᱨᱤᱞ ᱵᱤᱞᱤ ᱱᱚᱣᱟ ᱠᱚᱫᱚ ᱮᱠᱫᱚᱢ ᱜᱮ ᱵᱟᱹᱱᱩᱜᱼᱟ ᱱᱟᱦᱟᱜ, ᱧᱮᱞ ᱡᱚᱝ ᱦᱚ ᱚᱥᱟᱫ ᱦᱮᱸ ᱦᱮᱸ ᱦᱮᱸ
ᱟᱞᱮ ᱥᱮᱫ ᱦᱚᱸ ᱚᱱᱠᱟ ᱜᱮ ᱧᱮᱞ ᱡᱚᱝ ᱟᱜ ᱞᱮᱠᱟ ᱵᱟᱹᱱᱩᱜ ᱠᱟᱜᱼᱟ,
ᱦᱮᱸ ᱥᱟᱹᱨᱤ ᱠᱟᱛᱷᱟ ᱵᱮᱱ ᱢᱮᱱ ᱠᱮᱫᱟ ᱰᱟᱹᱦᱩ ᱟᱨ ᱛᱤᱨᱮᱞ ᱵᱤᱞᱤ ᱮᱠᱫᱚᱢ ᱜᱮ ᱵᱟᱹᱱᱩᱜᱼᱟ ᱱᱟᱦᱟᱜ ᱟᱞᱮᱥᱮᱫ ᱦᱚᱸ,
ᱟᱫᱚ ᱧᱮᱞ ᱵᱟᱝ ᱦᱩᱭ ᱠᱟᱱᱟ ᱛᱚ ᱟᱫᱚ ᱡᱩᱫᱤ ᱡᱟᱦᱟᱸ ᱥᱮᱫ ᱨᱮ ᱛᱟᱦᱮᱱ ᱠᱷᱟᱡ ᱫᱚ ᱢᱚᱸᱡᱽ
ᱢᱚᱡᱽ ᱦᱮᱸ ᱦᱮᱸ ᱟᱹᱰᱤ ᱢᱚᱡᱽ ᱜᱮ, ᱮᱠᱫᱚᱢ ᱮᱠᱫᱚᱢ ᱮᱠᱫᱚᱢ ᱟᱨ ᱛᱟᱦᱚᱞᱮ ᱡᱟᱦᱟᱸ ᱠᱚᱞᱤᱧ ᱞᱟᱹᱭ ᱠᱮᱫ ᱦᱟᱸᱜ ᱱᱚᱣᱟ ᱠᱟᱱᱴᱷᱟᱲ ᱠᱚ ᱥᱮ ᱱᱚᱜ-ᱚᱭ ᱠᱷᱤᱡᱩᱨ ᱠᱚ ᱛᱟᱞᱮ ᱠᱚ ᱥᱮ ᱩᱞ ᱠᱚ ᱱᱚᱣᱟ ᱠᱚᱫᱚ ᱟᱯᱮ ᱱᱟᱠᱷᱟ ᱦᱚᱸ ᱢᱮᱱᱟᱜ ᱜᱮᱭᱟ ᱯᱟᱞᱮ?
ᱦᱮᱸ ᱦᱮᱸ ᱱᱚᱛᱮ ᱦᱚᱸ ᱦᱮᱱᱟᱜᱼᱟ ᱚᱱᱟ ᱠᱚᱫᱚ, ᱟᱯᱮ ᱫᱚ ᱛᱟᱦᱚᱞᱮ ᱮᱨᱚᱜ ᱫᱚᱯᱮ ᱮᱨᱚᱜ ᱮᱱᱟ ᱥᱮ ᱟᱹᱣᱨᱤ ᱯᱮ ᱮᱨᱚᱜᱼᱟ?
ᱦᱮᱸ ᱮᱨᱚᱜ ᱫᱚᱞᱮ ᱮᱨᱚᱜ ᱮᱱᱟ ᱟᱫᱚ ᱚᱱᱠᱟ ᱜᱮ ᱪᱟᱴᱟᱠ ᱪᱩᱴᱩᱜ ᱚᱱᱮ ᱫᱟᱜ ᱵᱷᱚᱨᱥᱟ ᱛᱮᱜᱮ ᱚᱱᱮ ᱚᱱᱠᱟ,
ᱦᱮᱸ ᱟᱫᱚ ᱵᱚᱨᱥᱟ ᱫᱚ ᱞᱟᱦᱟ ᱠᱷᱚᱡ ᱫᱚ ᱵᱟᱭ ᱫᱟᱜ ᱮᱫ ᱛᱟᱦᱮᱸᱱᱟ ᱛᱚ ᱱᱚᱜ-ᱚᱭ ᱦᱚᱞᱟ ᱢᱟᱫᱷᱮᱨ ᱠᱷᱚᱡ ᱮ ᱮᱦᱚᱵ ᱟᱠᱟᱫᱟ
ᱦᱚᱸ ᱟᱨ ᱠᱷᱮᱛ ᱨᱮ ᱱᱟᱦᱟᱜ ᱫᱟᱜ ᱵᱟᱭ ᱪᱟᱯ ᱯᱮ ᱞᱮᱠᱷᱟᱱ ᱫᱚ ᱦᱟᱸᱜ ᱪᱟᱥᱵᱟᱥ ᱫᱚ ᱠᱷᱩᱵ ᱮᱠᱴᱟ ᱟᱹᱰᱤ ᱢᱚᱸᱡᱽ ᱫᱚ ᱵᱟᱝ ᱦᱩᱭᱩᱜᱼᱟ ᱛᱚ,
ᱦᱮᱸ
ᱟᱨ ᱫᱤᱥᱟᱹᱭ ᱵᱮᱲᱟ ᱨᱮᱫᱚ ᱱᱚᱝᱠᱟ ᱦᱚᱸᱞᱤᱧ ᱫᱤᱥᱟᱹᱭᱟ ᱡᱮ ᱛᱤᱦᱤᱧ ᱜᱟᱯᱟ ᱫᱤᱱ ᱫᱚ ᱱᱟᱦᱟᱸᱜ-, ᱯᱤᱱᱰᱷᱟᱹ ᱥᱟᱢᱟᱜ ᱠᱚ ᱜᱟᱡᱟᱲ ᱥᱟᱯᱷᱟ ᱠᱚ ᱛᱮᱜᱮ ᱱᱟᱦᱟᱜ ᱫᱤᱱ ᱫᱚ ᱯᱟᱨᱚᱢᱚᱜ ᱠᱟᱱ ᱛᱟᱦᱮᱸᱜᱼᱟ ᱡᱚᱛᱚ ᱦᱚᱲ ᱜᱮ ᱴᱮᱠ ᱥᱟᱠᱟᱢ ᱠᱩᱰᱤ ᱜᱚᱫ ᱠᱟᱛᱮᱫ ᱦᱟᱹᱱᱤ ᱯᱮᱨᱟᱭ ᱠᱷᱮᱛ ᱮ ᱢᱚᱦᱚᱰᱟᱭᱮᱱᱟ ᱛᱚᱵᱮ ᱱᱤᱛᱚᱜ ᱫᱚ ᱱᱟᱦᱟᱸᱜ ᱟᱹᱰᱤ ᱛᱮᱫ ᱞᱮ ᱡᱟᱞᱟ ᱨᱮᱞᱮ ᱯᱟᱲᱟᱣ ᱠᱟᱱᱟ
ᱠᱚᱢ ᱧᱚᱜ ᱟᱠᱟᱱᱟ ᱛᱷᱚ ᱵᱟᱠᱷᱟᱡ ᱞᱟᱦᱟ ᱧᱚᱜ ᱢᱟ ᱫᱟᱜ ᱮᱸ ᱠᱷᱮᱛ ᱚᱱᱮ ᱯᱤᱱᱰᱷᱟᱹ ᱪᱮᱛᱟᱱ ᱪᱮᱛᱟᱱ ᱛᱮ ᱢᱟ ᱟᱹᱛᱩᱜ ᱱᱤᱛᱟᱹᱜ ᱛᱮᱢᱟ,
ᱮᱠᱫᱚᱢ ᱮᱠᱫᱚᱢ ᱟᱫᱚ ᱱᱤᱛᱚᱜ ᱢᱟ ᱚᱱᱮ ᱠᱚ ᱢᱮᱱᱟ ᱥᱟᱭᱨᱟ ᱦᱚᱸ ᱪᱤᱠᱟᱛᱮᱢ ᱵᱮᱱᱟᱣᱟ, ᱦᱟᱹᱠᱩ ᱥᱟᱥᱟᱵ ᱦᱚ ᱠᱚᱦᱚᱸ ᱪᱤᱠᱟᱹᱛᱮᱢ ᱵᱮᱱᱟᱣᱟ ᱫᱟᱜ ᱜᱮᱛᱚ ᱵᱟᱹᱱᱩᱜᱼᱟ ᱟᱨ ᱵᱟᱝᱠᱷᱟᱱ ᱱᱚᱝᱠᱟ ᱞᱮᱠᱟᱛᱮ ᱛᱮᱢᱟ ᱦᱟᱹᱠᱩ ᱠᱚᱦᱚᱸ ᱞᱮ ᱡᱚᱢ ᱵᱟᱲᱟᱭᱮᱫ ᱠᱚ ᱛᱟᱦᱮᱸᱫ ᱟᱪᱪᱷᱟ ᱦᱟᱹᱠᱩ ᱨᱮᱱᱟᱜ ᱠᱟᱛᱷᱟ ᱡᱩᱫᱤ ᱨᱟᱠᱟᱵ ᱮᱱᱠᱷᱟᱱ, ᱟᱯᱮ ᱚᱱᱛᱮ ᱫᱚ ᱱᱟᱦᱟᱜ ᱪᱤᱞᱤ ᱠᱚ ᱦᱟᱹᱠᱩ ᱠᱚ ᱧᱮᱞ ᱵᱟᱲᱟᱜᱼᱟ? ᱱᱚᱝᱠᱟ,
ᱦᱟᱹᱠᱳ ᱫᱚ ᱚᱱᱠᱟ ᱤᱭᱟᱹ ᱯᱟᱸᱜᱟᱥ ᱦᱟᱹᱠᱩ ᱠᱟᱛᱞᱟ ᱦᱟᱹᱠᱩ, ᱛᱟᱨᱯᱚᱨᱮ ᱩᱱᱠᱩ ᱢᱟᱱᱮ ᱩᱱᱠᱩ ᱡᱟᱦᱟᱸ ᱠᱚ ᱢᱟᱱᱮ ᱮᱢᱱᱤ ᱤᱭᱟᱹ ᱠᱚ ᱛᱟᱦᱮᱱ ᱜᱮᱭᱟ ᱚᱱᱠᱟᱱ ᱠᱚᱡ ᱜᱮ᱾
ᱦᱚᱸ ᱟᱪᱪᱷᱟ ᱩᱱ ᱠᱟ ᱥᱮᱫᱟᱭ ᱠᱚ ᱡᱟᱦᱟᱸ ᱠᱚ ᱧᱮᱞᱚᱜ ᱠᱟᱱ ᱛᱟᱦᱮᱸᱱ-ᱟ ᱚᱱᱠᱟᱱ ᱟᱵᱚ ᱵᱤᱥᱮᱥ ᱠᱚᱨᱮ ᱦᱚᱲ ᱦᱚᱲ ᱡᱟᱭᱜᱟ ᱨᱮ ᱵᱤᱱᱟᱹ ᱥᱟᱦᱟᱨ ᱛᱮ ᱪᱟᱥ ᱦᱟᱠᱩ, ᱡᱮᱢᱚᱱ ᱨᱩᱰᱜᱩ, ᱡᱤᱭᱟᱹᱞ ᱨᱮᱸᱲᱮᱫ ᱱᱚᱝᱠᱟ ᱜᱟᱹᱲᱟᱹᱭ ᱥᱮ ᱱᱚᱝᱠᱟ ᱥᱟᱹᱞ ᱥᱮ ᱵᱟᱺᱵᱤ ᱱᱚᱝᱠᱟᱱᱟᱜ ᱠᱚ ᱦᱟᱸᱜ ᱠᱚ ᱧᱮᱞ
ᱱᱚᱝᱠᱟᱱ ᱠᱩᱡ ᱛᱚ ᱦᱚᱜᱼᱚᱭ ᱦᱟᱸᱜ ᱱᱤᱛᱚᱜ ᱡᱩᱫᱤ ᱫᱟᱜ ᱞᱮᱠᱷᱟᱡ ᱵᱚᱨᱥᱟ ᱥᱳᱢᱟᱹᱭ ᱛᱟᱦᱚᱞᱮ ᱠᱷᱟᱡ ᱜᱤ ᱚᱝᱠᱟ ᱢᱤᱫ ᱵᱟᱨ ᱠᱚ ᱧᱮᱞᱚᱜᱼᱟ ᱩᱱᱟᱹᱜ ᱰᱷᱮᱨ ᱫᱚ ᱵᱟᱝ ᱡᱩᱫᱤ ᱟᱹᱰᱤ ᱜᱟᱡᱟᱠ ᱮ ᱫᱟᱜᱼᱟ ᱛᱟᱦᱚᱞᱮ ᱠᱷᱟᱡ ᱜᱮᱠᱚ ᱧᱮᱞᱚᱜᱼᱟ ᱦᱟᱸᱜ ᱥᱟᱵ ᱠᱚ ᱪᱟᱞᱟᱜᱼᱟ ᱢᱟᱴ ᱠᱚᱨᱮ, ᱟᱨ ᱚᱱᱠᱟ ᱵᱟᱭ ᱫᱟᱜ ᱞᱮᱠᱷᱟᱡ ᱫᱚ ᱩᱱᱟᱹᱜ ᱫᱚ ᱵᱟᱠᱚ ᱧᱮᱞᱚᱜᱼᱟ ᱦᱟᱸᱜ
ᱩᱱᱟᱹᱜ ᱫᱚ ᱵᱟᱠᱚ ᱧᱮᱞᱚᱜᱼᱟ᱾
ᱦᱮᱸ
ᱟᱞᱮ ᱱᱚᱛᱮ ᱦᱚᱸ ᱡᱟᱦᱟᱸ ᱠᱚ ᱯᱩᱠᱷᱨᱤ ᱱᱟᱦᱟᱜ ᱟᱹᱰᱤ ᱢᱟᱨᱮ ᱢᱟᱨᱮ ᱯᱩᱠᱷᱨᱤ ᱡᱟᱦᱟᱸ ᱠᱚᱫᱚ ᱦᱟᱸᱜ ᱢᱟᱦᱟᱡᱚᱱ ᱠᱚ ᱵᱟᱠᱚ ᱪᱟᱥᱟ ᱚᱱᱟ ᱜᱟᱡᱟᱲ ᱵᱟᱲᱟ ᱠᱚᱜ-ᱟ ᱚᱱᱠᱟᱱ ᱯᱩᱠᱷᱨᱤ ᱫᱚ ᱦᱟᱸᱜ ᱡᱟᱹᱥᱛᱤ ᱵᱷᱟᱜ ᱜᱮ ᱱᱩᱠᱩ ᱡᱟᱦᱟᱸ ᱞᱤᱧ ᱞᱟᱹᱭ ᱠᱮᱜ ᱠᱚᱣᱟ ᱜᱟᱹᱲᱟᱹᱭ ᱛᱟᱨᱯᱚᱨ ᱥᱮ ᱩᱱᱠᱩ ᱡᱤᱭᱟᱹᱞ, ᱢᱟᱹᱝᱜᱽᱨᱤ ᱛᱟᱨᱯᱚᱨ ᱵᱟᱹᱢᱵᱤᱨ ᱨᱩᱰᱜᱩ ᱱᱩᱠᱩ ᱠᱚᱫᱚ ᱱᱟᱦᱟᱸᱜ ᱚᱱᱠᱟᱱ ᱜᱟᱡᱟᱲ ᱯᱩᱠᱷᱨᱤ ᱨᱮᱜᱮ ᱠᱚ ᱧᱟᱢᱚᱜᱼᱟ᱾ ᱡᱮᱜᱩᱞᱟ ᱯᱩᱠᱷᱨᱤ ᱨᱮᱱᱟᱜ ᱫᱟᱞᱠᱤ ᱠᱚᱛᱮ ᱜᱟᱡᱟᱲ ᱵᱟᱲᱟ ᱠᱚᱜ-ᱟ᱾ ᱟᱫᱚ ᱚᱱᱟ ᱠᱚᱜᱮ ᱱᱟᱦᱟᱸᱜ ᱱᱚᱜᱼᱚᱭ ᱜᱚᱨᱚᱢ ᱫᱤᱱ ᱫᱚ ᱦᱟᱸᱜ ᱞᱮ ᱚᱨ ᱥᱟᱯᱷᱟ ᱵᱟᱲᱟᱭᱟ᱾ ᱟᱨ ᱱᱚᱜᱼᱚᱭ ᱱᱤᱭᱟᱹ ᱥᱤᱡᱤᱱ ᱢᱟ ᱵᱟᱹᱨᱥᱟᱹ ᱥᱤᱡᱤᱱ ᱠᱟᱱᱟ ᱱᱤᱛ ᱫᱚ ᱦᱟᱸᱜ ᱫᱟᱜ ᱠᱚᱛᱮ ᱦᱟᱸᱜ ᱰᱩᱵᱟᱹ ᱠᱟᱛᱮᱜ ᱦᱟᱸᱜ ᱠᱚ ᱵᱚᱞᱚ ᱵᱟᱲᱟ ᱠᱚᱜᱼᱟ ᱦᱟᱹᱠᱩ ᱠᱚ ᱟᱫᱚ ᱩᱝᱠᱩ ᱜᱮ ᱦᱟᱸᱜ ᱜᱚᱨᱚᱢ ᱫᱤᱱ ᱫᱚ ᱚᱨ ᱥᱟ ᱯᱟ ᱵᱟᱲᱟ ᱠᱟᱛᱮᱫ ᱯᱩᱠᱷᱨᱤ ᱠᱚ ᱟᱫᱚᱞᱮ ᱜᱚᱡ ᱵᱟᱲᱟ ᱠᱚᱣᱟ ᱱᱟᱦᱟᱜ ᱟᱫᱚ ᱧᱟᱢ ᱫᱚᱠᱚ ᱧᱟᱢ ᱵᱟᱲᱟᱜ ᱜᱮᱭᱟ ᱯᱟᱞᱮ ᱡᱚᱢ ᱞᱮᱠᱟ ᱫᱚ ᱟᱫᱚ ᱟᱹᱰᱤ ᱛᱮᱜ ᱱᱟᱦᱟᱜ ᱩᱝᱠᱩ ᱫᱚᱠᱚ ᱥᱤᱵᱤᱞᱟ ᱱᱚᱣᱟ ᱞᱟᱹᱜᱤᱜ ᱜᱮ ᱩᱱᱠᱩ ᱫᱚ ᱦᱟᱸᱜ ᱵᱤᱱᱟᱹ ᱥᱟᱦᱟᱨ ᱦᱟᱹᱠᱩ ᱠᱟᱱᱟ ᱠᱚ ᱛᱚ ᱟᱫᱚ ᱛᱷᱚᱲᱟ ᱥᱤᱵᱤᱞ ᱦᱚᱸ ᱛᱷᱚᱲᱟ ᱰᱷᱮᱨ ᱧᱚᱜ ᱜᱮᱛᱟ ᱠᱚᱣᱟ ᱯᱟᱞᱮ᱾
ᱦᱮᱸ ᱟᱨ ᱛᱟᱦᱚᱞᱮ ᱦᱚᱸᱜᱼᱚᱭ ᱠᱤᱪᱷᱩ ᱫᱤᱱ ᱞᱟᱦᱟ ᱟᱵᱚᱣᱟᱜ ᱦᱩᱞ ᱢᱟᱦᱟ ᱯᱟᱨᱚᱢᱮᱱ ᱛᱟᱵᱚᱱ ᱪᱮᱫ ᱞᱮᱠᱟ ᱯᱮ ᱢᱟᱱᱟᱣ ᱵᱟᱛᱟᱣ ᱠᱮᱫᱟ ᱟᱯᱮ ᱥᱮᱫ ᱫᱚ?
ᱦᱮᱸ ᱦᱩᱞ ᱢᱟᱦᱟ ᱦᱚᱸ ᱟᱹᱰᱤ ᱢᱚᱸᱡᱽ ᱛᱮᱜᱤ ᱦᱩᱭ ᱵᱟᱲᱟᱭᱱᱟ ᱟᱨ ᱦᱩᱞ ᱢᱟᱦᱟ ᱢᱟᱱᱟᱣ ᱵᱟᱛ ᱛᱟᱣ ᱠᱚᱦᱚᱸ ᱯᱟᱞᱚᱱ ᱠᱚᱫᱚ ᱟᱹᱰᱤ ᱛᱮᱫ ᱜᱮ ᱧᱮᱞ ᱤᱫᱤ ᱠᱟᱱᱟ ᱱᱤᱛ ᱱᱤᱛᱚᱜ ᱫᱚ ᱱᱟᱹᱜ ᱮᱴᱟᱜ ᱮᱴᱟᱜ ᱡᱟᱜᱟ ᱨᱮ ᱪᱮᱫ ᱞᱮᱠᱟ ᱢᱚᱸᱡᱽ ᱠᱚ ᱢᱟᱱᱟᱣ ᱫᱟ ᱚᱱᱟ ᱠᱚᱠᱚ ᱧᱮᱞᱫᱟ ᱟᱨᱦᱚᱸ ᱢᱤᱜᱵᱟᱨ ᱱᱟᱹᱜ ᱢᱟᱱᱟᱣ ᱨᱮᱱᱟᱜ ᱯᱚᱫᱽᱫᱷᱚᱛᱤ ᱠᱚᱦᱚᱸ ᱵᱚᱫᱚᱞᱚᱜ ᱠᱟᱱᱟ ᱛᱷᱚᱲᱟ ᱰᱷᱮᱨ ᱦᱟᱸᱜ ᱟᱹᱰᱤ ᱠᱩᱥᱤ ᱜᱮ ᱵᱩᱡᱷᱟᱹᱜ ᱠᱟᱱᱟ ᱛᱮᱦᱤᱧ ᱜᱟᱯᱟ ᱫᱚ ᱞᱟᱦᱟ ᱢᱟᱪᱷᱤ ᱫᱚ ᱱᱚᱣᱟ ᱠᱚ ᱱᱟᱠᱷᱟᱨ ᱴᱚᱴᱷᱟ ᱨᱮᱦᱚᱸ ᱱᱚᱝᱠᱟ ᱦᱩᱭᱩᱜ ᱠᱟᱱ ᱛᱟᱦᱮᱸ ᱦᱩᱞ ᱢᱟᱦᱟ ᱢᱟᱱᱟᱣ ᱠᱤᱪᱷᱩ ᱥᱚᱢᱚᱭ ᱨᱮᱫᱚ ᱢᱮᱞᱟ ᱠᱚᱦᱚᱸ ᱠᱚ ᱦᱩᱭ ᱩᱛᱟᱹᱨ ᱦᱚᱪᱚᱭᱮᱫ ᱠᱟᱱ ᱛᱟᱦᱮᱸ ᱟᱨ ᱜᱟᱣᱱᱟ ᱠᱚᱦᱚᱸ ᱠᱚ ᱦᱩᱭ ᱩᱛᱟᱹᱨ ᱦᱚᱪᱚᱭᱮᱫ ᱠᱟᱱ ᱛᱟᱦᱮᱸ ᱟᱫᱚ ᱱᱤᱛᱚᱜ ᱠᱤᱪᱷᱩ ᱠᱤᱪᱩ ᱡᱟᱭᱜᱟ ᱨᱮᱧ ᱧᱮᱞ ᱠᱮᱫᱟ ᱚᱝᱠᱟ ᱵᱩᱡᱷᱟᱹᱣ ᱵᱤᱱᱛᱤ ᱵᱩᱡᱷᱟᱹᱣ ᱵᱟᱲᱟ ᱠᱟᱛᱮᱫ ᱱᱚᱣᱟ ᱠᱚᱠᱚ ᱵᱩᱡᱷᱟᱹᱣ ᱵᱟᱲᱟ ᱟᱴᱠᱟᱨ ᱵᱟᱲᱟ ᱠᱟᱛᱮᱫ ᱛᱮ ᱡᱮ ᱵᱟᱝ ᱜᱟᱱᱚᱜᱼᱟ ᱟᱵᱚᱣᱟᱜ ᱨᱮᱫᱚ ᱛᱚ ᱚᱝᱠᱟ ᱞᱮᱠᱟᱛᱮ ᱠᱤᱪᱷᱩ ᱠᱤᱪᱷᱩ ᱡᱟᱭᱜᱟ ᱨᱮ ᱟᱹᱰᱤᱜᱮ ᱠᱚᱢ ᱱᱟ ᱟᱨ ᱢᱤᱫ ᱠᱟᱛᱷᱟ ᱨᱮ ᱢᱮᱱᱞᱮᱠᱷᱟᱡ ᱱᱤᱛᱚᱜ ᱡᱟᱦᱟᱸ ᱛᱤᱱᱟᱹᱜ ᱜᱮ ᱟᱞᱮ ᱱᱤᱭᱟᱹ ᱴᱚᱴᱷᱟ ᱨᱮ ᱦᱩᱞ ᱢᱟᱦᱟ ᱡᱟᱦᱟᱸ ᱛᱤᱱᱟᱹᱜ ᱡᱟᱜᱟ ᱨᱮᱞᱮ ᱢᱟᱱᱟᱣ ᱠᱮᱫᱟ ᱛᱚ ᱡᱚᱛᱚ ᱡᱟᱜᱟ ᱨᱮᱜᱮ ᱟᱸᱡᱚᱢ ᱠᱮᱫ ᱢᱚᱡᱽ ᱞᱤᱧ ᱟᱹᱭᱠᱟᱹᱣ ᱠᱮᱫᱟ ᱡᱮ ᱵᱚᱞᱮ ᱱᱚᱝᱠᱟ ᱦᱟᱸᱜ ᱚᱨᱠᱮᱥᱴᱟᱨ ᱥᱮ ᱜᱟᱣᱱᱟ ᱢᱮᱞᱟ ᱠᱚᱫᱚ ᱦᱟᱸᱜ ᱵᱟᱝ ᱜᱮᱠᱚ ᱦᱩᱭ ᱦᱚᱪᱚ ᱞᱮᱫᱟ ᱟᱹᱰᱤ ᱢᱚᱸᱡᱽ ᱜᱮ ᱱᱟᱦᱟᱹᱜ ᱪᱮᱛᱟᱣᱱᱟ ᱛᱷᱚᱲᱟ ᱜᱟᱱ ᱟᱞᱳᱪᱚᱱᱟ ᱥᱮ ᱚᱱᱩᱥᱴᱷᱟᱱ ᱨᱮ ᱡᱟᱦᱟᱸ ᱢᱤᱫᱵᱟᱨ ᱠᱟᱛᱷᱟ ᱨᱚᱲ ᱡᱟᱦᱟᱸᱛᱮ ᱥᱤᱫᱩ ᱠᱟᱹᱱᱩ ᱵᱚᱱ ᱩᱭᱦᱟᱹᱨ ᱨᱩᱣᱟᱹᱲ ᱠᱤᱱ ᱟᱨ ᱥᱮ ᱩᱱᱠᱤᱱ ᱵᱟᱠᱷᱨᱟ ᱜᱮ ᱡᱟᱦᱟᱸᱱᱟᱜ ᱱᱟᱴᱚᱠ ᱠᱚᱦᱚᱸ ᱚᱱᱩᱥᱴᱷᱟᱱ ᱠᱚ ᱦᱩᱭ ᱪᱚ ᱞᱮᱜ ᱚᱱᱟ ᱨᱤᱞᱮᱴᱮᱰ ᱠᱟᱛᱮᱜ ᱜᱮ ᱡᱟᱦᱟᱸᱛᱮ ᱢᱟᱱᱮ ᱦᱩᱞ ᱨᱤᱞᱮᱴᱮᱰ ᱡᱟᱦᱟᱸ ᱱᱟᱜ ᱠᱤᱪᱷᱩ ᱜᱮ ᱦᱩᱭᱩᱜ ᱢᱟ ᱥᱤᱫᱩ ᱟᱫᱚ ᱚᱝᱠᱟ ᱞᱮᱠᱟ ᱛᱮᱜᱮ ᱱᱤᱭᱟᱹ ᱵᱟᱨ ᱫᱚ ᱦᱟᱸᱜ ᱠᱚ ᱯᱟᱨᱚᱢ ᱵᱟᱲᱟ ᱠᱮᱫᱟ ᱟᱫᱚ ᱟᱹᱰᱤ ᱞᱟᱦᱟ ᱱᱟᱦᱟᱸᱟᱜ ᱢᱤᱫ ᱠᱟᱛᱷᱟᱨᱮ ᱢᱮᱱ ᱞᱮᱠᱷᱟᱡ ᱪᱟᱨ ᱯᱟᱸᱪ ᱵᱚᱪᱷᱚᱨ ᱞᱟᱦᱟ ᱫᱚ ᱦᱟᱸᱜ ᱟᱹᱰᱤ ᱛᱮᱫ ᱜᱮ ᱚᱱᱟ ᱚᱨᱠᱮᱥᱴᱟᱨ ᱠᱚ ᱜᱟᱣᱱᱟ ᱠᱚ ᱱᱟᱹᱜ ᱠᱷᱮᱞ ᱠᱚ ᱛᱟᱦᱮᱸ ᱠᱟᱱᱟ ᱟᱫᱚ ᱚᱱᱟ ᱠᱚᱫᱚ ᱱᱤᱛᱚᱜ ᱫᱚᱠᱚ ᱦᱤᱲᱤᱧ ᱥᱟᱹᱨᱤ ᱞᱮᱠᱟ ᱠᱮᱫᱟ ᱟᱫᱚ ᱟᱹᱰᱤ ᱠᱩᱥᱤ ᱵᱩᱡᱷᱟᱹᱜ ᱠᱟᱱᱟ ᱱᱟᱸᱜ ᱱᱚᱣᱟ ᱠᱚ ᱧᱮᱞ ᱠᱟᱛᱮ ᱟᱫᱚ ᱟᱯᱮ ᱚᱱᱟ ᱱᱟᱠᱷᱟᱡ ᱱᱤᱛᱚᱜ ᱪᱮᱫ ᱞᱮᱠᱟ ᱦᱟᱸᱜ ᱦᱩᱞ ᱢᱟᱦᱟ ᱯᱮ ᱯᱟᱨᱚᱢ ᱫᱟ᱾
ᱟᱞᱮ ᱥᱮᱜ ᱦᱚᱸ ᱚᱝᱠᱟᱜ ᱜᱮ ᱞᱟᱦᱟ ᱧᱚᱜ ᱫᱚ ᱮᱱᱮᱡ ᱥᱤᱨᱤᱧ ᱚᱝᱠᱟ ᱨᱟᱹᱥᱠᱟᱹ ᱦᱩᱭᱩᱜ ᱠᱟᱱ ᱛᱟᱦᱮᱸᱱᱟ ᱟᱫᱚ ᱱᱤᱛᱚᱜ ᱫᱚ ᱚᱝᱠᱟ ᱫᱚ ᱵᱟᱝ ᱦᱩᱭᱩᱜ ᱠᱟᱱᱟ᱾
ᱦᱮᱸ
ᱚᱝᱠᱟ ᱡᱩᱫᱤ ᱡᱟᱦᱟᱸ ᱡᱟᱭᱜᱟ ᱨᱮ ᱦᱩᱭᱩᱜ ᱠᱟᱱᱟ ᱪᱷᱳᱴᱳ ᱠᱷᱟᱴᱳ ᱧᱚᱜ ᱢᱟᱱᱮ ᱚᱝᱠᱟ ᱤᱭᱟᱹ ᱯᱨᱳᱜᱨᱟᱢ ᱠᱚ ᱦᱩᱭᱩᱜ ᱠᱟᱱᱟ ᱡᱟᱦᱟᱸ ᱫᱚ ᱚᱱᱚᱬᱦᱮ ᱞᱟᱹᱭ ᱛᱟᱨᱯᱚᱨᱮ ᱚᱱᱮ ᱥᱤᱫᱩ ᱠᱟᱹᱱᱦᱩ ᱩᱝᱠᱤᱱᱟᱜ ᱤᱭᱟᱹ ᱵᱟᱨᱮᱛᱮ ᱠᱟᱹᱴᱤᱡ ᱢᱟᱱᱮ ᱞᱟᱹᱭ ᱯᱟᱥᱱᱟᱣ ᱚᱱᱟ ᱚᱝᱠᱟ ᱜᱮ ᱦᱳᱭᱳᱜ ᱠᱟᱱᱟ ᱟᱞᱮ ᱥᱮᱜ ᱦᱚᱸ᱾
ᱚ ᱟᱹᱰᱤ ᱵᱮᱥ ᱟᱹᱰᱤ ᱵᱮᱥ ᱚᱝᱠᱟ ᱫᱚ ᱛᱷᱟᱹᱜ ᱢᱚᱸᱡᱽ ᱜᱮᱭᱟ ᱱᱚᱝᱠᱟ ᱛᱮᱫᱚ ᱟᱵᱚᱣᱟᱜ ᱜᱮ ᱦᱟᱸᱜ ᱢᱚᱸᱡᱽ ᱦᱩᱭᱩᱜᱼᱟ ᱪᱮᱫᱟᱜ ᱡᱮ ᱟᱵᱚᱣᱟᱜ ᱡᱤᱱᱤᱥ ᱟᱵᱳ ᱜᱮ ᱦᱟᱸᱜ ᱨᱟᱹᱠᱷᱤ ᱡᱚᱜᱟᱣ ᱦᱩᱭᱩᱜ ᱛᱟᱵᱚᱱᱟ ᱟᱵᱚᱜᱮ ᱡᱩᱛ ᱦᱩᱭᱩᱜ ᱛᱟᱵᱚᱱᱟ ᱟᱨ ᱵᱟᱝᱠᱷᱟᱱ ᱦᱟᱸᱜ ᱚᱱᱮ ᱡᱟᱦᱟᱸ ᱚᱨᱠᱮᱥᱴᱟᱨ ᱠᱚᱠᱚ ᱦᱩᱭ ᱵᱟᱲᱟ ᱦᱚᱪᱚᱭᱮᱜ ᱠᱟᱱ ᱚᱱᱠᱟ ᱛᱮᱫᱚ ᱵᱟᱝ ᱜᱟᱱᱚᱜᱼᱟ ᱚᱱᱟ ᱫᱚ ᱚᱱᱟ ᱨᱟᱹᱥᱠᱟᱹᱜ ᱫᱤᱱ ᱫᱚ ᱵᱟᱝ ᱠᱟᱱ ᱛᱟᱵᱚᱱᱟ ᱦᱟᱸᱜ ᱯᱟᱞᱮ ᱟᱫᱚ ᱟᱹᱰᱤ ᱟᱭᱢᱟ ᱡᱟᱜᱟ ᱨᱮᱢᱟ ᱠᱚ ᱨᱟᱹᱥᱠᱟ. ᱛᱟᱦᱮᱱ ᱱᱚᱣᱟ ᱛᱮᱫᱚ ᱟᱵᱚ ᱦᱚᱸ ᱜᱟᱸᱰᱚᱱᱚᱜ ᱫᱤᱱ ᱠᱟᱱ ᱛᱟᱵᱚᱱᱟ ᱩᱭᱦᱟᱹᱨᱚᱜ ᱫᱤᱱ ᱠᱟᱱ ᱛᱟᱵᱚᱱᱟ ᱟᱵᱚᱸ ᱪᱤᱨᱜᱟᱹᱞᱚᱜ ᱫᱤᱱ ᱠᱟᱱ ᱛᱟᱵᱚᱱᱟ ᱪᱮᱫᱟᱜ ᱡᱮ ᱟᱵᱚ ᱦᱚᱸ ᱡᱮᱱᱚ ᱵᱚᱱ ᱪᱤᱨᱜᱟᱹᱚᱜ ᱢᱟ ᱟᱞᱚ ᱴᱷᱚᱠ ᱵᱚᱱ ᱢᱟ ᱟᱞᱚ ᱮᱲᱮ ᱵᱚᱱ ᱢᱟ ᱟᱞᱚ ᱠᱚ ᱨᱮᱯᱮᱡ ᱵᱚᱱ ᱢᱟ ᱥᱮ ᱪᱮᱫ ᱦᱟᱸᱜ
ᱦᱮᱸ ᱦᱮᱸ ᱚᱱᱠᱟᱜᱮ ᱢᱟᱱᱮ ᱚᱱᱟ ᱫᱚ ᱟᱵᱚ ᱫᱚᱵᱚᱱ ᱫᱤᱥᱟᱹ ᱨᱩᱣᱟᱹᱲ ᱞᱟᱹᱜᱤᱫ ᱵᱚᱱ ᱤᱭᱟᱹᱭᱮᱫᱟ ᱟᱨ ᱦᱚᱲ ᱢᱟᱱᱮ ᱡᱟᱦᱟᱸᱭ ᱵᱟᱝ ᱵᱩᱡᱷᱟᱹᱣ ᱦᱚᱲ ᱫᱚ ᱚᱱᱟ ᱫᱚᱠᱚ ᱨᱟᱹᱥᱠᱟᱹᱜ ᱠᱟᱱᱟ ᱨᱟᱹᱥᱠᱟᱹ ᱫᱚ ᱩᱪᱮᱫ ᱫᱚ ᱵᱟᱝ ᱠᱟᱱ ᱛᱟᱵᱚᱱᱟᱱ ᱛᱮ
ᱨᱟᱹᱥᱠᱟᱹ ᱫᱚ ᱩᱪᱤᱛ ᱵᱟᱝ ᱠᱟᱱ ᱛᱟᱵᱚᱱᱟ ᱚᱱᱟ ᱫᱚ ᱟᱨ ᱫᱟᱨᱟᱭ ᱪᱮᱠᱟ ᱫᱤᱱ ᱨᱮ ᱵᱟᱹᱵᱩ ᱢᱟᱹᱭ ᱛᱟᱠᱚ ᱡᱩᱫᱤ ᱛᱮᱦᱮᱧ ᱟᱵᱚ ᱦᱚᱸ ᱡᱩᱫᱤ ᱢᱟᱨᱥᱟᱞ ᱨᱮ ᱵᱟᱵᱚᱱ ᱵᱩᱡᱷᱟᱹᱣ ᱧᱟᱢᱟ ᱧᱩᱛ ᱨᱮᱜᱮ ᱵᱚᱱ ᱛᱟᱦᱮᱱᱟ ᱛᱟᱦᱚᱞᱮ ᱢᱟ ᱩᱱᱠᱩ ᱦᱚᱸ ᱦᱟᱜ ᱠᱚ ᱪᱮᱫᱟ ᱟ ᱟᱫᱚ ᱛᱤᱥ ᱟᱫᱚᱵᱚᱱ ᱟᱵᱚ ᱫᱚᱵᱚᱱ ᱡᱩᱛᱩᱜ ᱛᱮ
ᱦᱮᱸ ᱡᱟᱦᱟᱸᱭ ᱠᱚ ᱟᱵᱚ ᱵᱩᱱ ᱵᱟᱰᱟᱭᱟ ᱟᱵᱚᱜᱤ ᱞᱟᱹᱭ ᱯᱟᱥᱱᱟᱣ ᱠᱚ ᱦᱩᱭᱩᱜᱼᱟ᱾
ᱦᱳᱭ ᱦᱳᱭ ᱦᱳᱭ ᱟᱨ ᱵᱟᱠᱷᱟᱡ ᱠᱚ ᱢᱮᱱᱟ ᱦᱮ ᱟᱵᱩᱡ ᱡᱮᱢᱚᱱ ᱦᱟᱸ ᱵᱚᱱ ᱧᱮᱞ ᱟᱜᱩ ᱧᱚᱜ ᱞᱮᱫᱟ ᱚᱱᱠᱟ ᱦᱟᱜ ᱠᱚ ᱯᱟᱸᱡᱟ ᱞᱮᱫᱟ ᱠᱚ ᱠᱤᱪᱩ ᱦᱚᱲ ᱩᱱᱠᱩ ᱦᱚᱸ ᱢᱟᱹᱭ ᱵᱟᱹᱵᱩ ᱛᱟᱠᱚ ᱠᱚ ᱢᱮᱱᱟ ᱟᱞᱮ ᱢᱟ ᱱᱚᱝᱠᱟ ᱜᱮ ᱢᱟᱞᱮ ᱧᱮᱞ ᱟᱹᱜᱩ
ᱦᱮᱸ ᱚᱠᱟᱞᱮᱠᱟ ᱟᱵᱚ ᱴᱷᱮᱡ ᱠᱷᱚᱡ ᱚᱠᱟ ᱞᱮᱠᱟ ᱠᱚ ᱧᱮᱞᱟ ᱚᱱᱠᱟ ᱜᱮᱛᱚ ᱠᱚ ᱪᱮᱫᱟ ᱩᱱᱠᱩ ᱦᱚᱸ
ᱮᱠᱫᱚᱢ ᱮᱠᱫᱚᱢ ᱟᱫᱚ ᱢᱚᱸᱡᱽ ᱵᱩᱡᱷᱟᱹᱜ ᱠᱟᱱᱟ ᱱᱤᱛᱚᱜ ᱱᱟᱜ ᱱᱚᱝᱠᱟ ᱠᱚ ᱪᱟᱹᱞᱩᱭᱮᱫ ᱠᱟᱱᱟ ᱟᱹᱰᱤ ᱵᱷᱟᱜᱤ ᱡᱚᱛᱚ ᱡᱟᱭᱜᱟ ᱨᱮᱜᱮ ᱢᱚᱸᱡᱽ ᱟᱨ ᱱᱟᱯᱟᱭ ᱱᱟᱯᱟᱭ ᱛᱮᱜᱮ ᱡᱮᱱᱚ ᱱᱚᱝᱠᱟ ᱜᱮ ᱦᱩᱭᱩᱜ ᱢᱟ ᱥᱮ ᱪᱮᱫ᱾
ᱦᱮᱸ ᱦᱮᱸ ᱢᱚᱸᱡᱽ ᱛᱮ ᱦᱩᱭᱩᱜ ᱛᱟᱵᱚᱱ ᱢᱟ ᱟᱨᱦᱚᱸ ᱩᱛᱱᱟᱹᱣ ᱪᱟᱞᱟᱜ ᱛᱟᱵᱚᱱ ᱢᱟ ᱟᱵᱚᱣᱟᱜ
ᱦᱮᱸ ᱟᱨ ᱟᱪᱪᱷᱟ ᱟᱯᱮ ᱚᱱᱟ ᱠᱷᱟᱱ ᱦᱟᱸᱜᱚᱭ ᱢᱤᱫ ᱠᱟᱛᱷᱟ ᱨᱮ ᱡᱚᱛᱚ ᱦᱟᱸᱜ ᱞᱟᱝ ᱜᱟᱞᱢᱟᱨᱟᱣ ᱠᱮᱫᱟ ᱥᱚᱨᱦᱟᱭ ᱠᱚᱫᱚ ᱦᱟᱸᱜ ᱪᱮᱫ ᱞᱮᱠᱟ ᱯᱮ ᱯᱟᱞᱚᱱ ᱜᱮᱭᱟ ᱢᱤᱫ ᱥᱚᱸᱜᱮ ᱛᱮ ᱡᱟᱦᱟᱸ ᱥᱚᱨᱦᱟᱭ ᱠᱚᱫᱚ ᱪᱮᱫ ᱞᱮᱠᱟ ᱟᱯᱮ ᱥᱮᱫ
ᱥᱚᱨᱦᱟᱭ ᱠᱚᱫᱚ ᱟᱞᱮ ᱥᱮᱫ ᱫᱚ ᱟᱯᱮ ᱫᱚ ᱥᱚᱨᱦᱟᱭ ᱵᱚᱸᱜᱟ ᱨᱮᱯᱮ ᱥᱚᱦᱚᱨᱟᱭᱚᱜᱼᱟ ᱛᱚ ᱟᱞᱮ ᱫᱚ ᱯᱩᱥ ᱵᱚᱸᱜᱟ ᱞᱮ ᱥᱚᱨᱦᱟᱭᱚᱜ ᱠᱟᱱᱟ
ᱟᱪᱪᱷᱟ
ᱢᱟᱱᱮ ᱥᱚᱨᱦᱟᱭ ᱫᱚ ᱢᱤᱫ ᱜᱮᱵᱚᱱ ᱥᱚᱨᱦᱟᱭᱜ ᱟᱹᱨᱤᱪᱟᱹᱞᱤ ᱫᱚ ᱢᱤᱫ ᱜᱮ ᱛᱟᱵᱚᱱᱟ ᱟᱫᱚ ᱚᱱᱮ ᱡᱚᱛᱚ ᱛᱮᱫ ᱜᱮ ᱡᱩᱫᱟᱹ ᱡᱩᱫᱟᱹ ᱤᱱᱟᱹᱜᱮ ᱦᱮᱸ ᱞᱟᱦᱟ ᱛᱟᱭᱱᱚᱢ ᱠᱟᱱᱟ ᱵᱟᱠᱷᱟᱡ ᱥᱚᱨᱦᱟᱭ ᱫᱚ ᱢᱤᱫ ᱧᱚᱜ ᱜᱮ ᱛᱟᱵᱚᱱᱟ ᱠᱚᱢ ᱵᱮᱥᱤ
ᱦᱮᱸ ᱡᱚᱛᱚ ᱦᱚᱲᱟᱜ ᱜᱮ ᱡᱮᱦᱮᱛᱩ ᱥᱚᱨᱦᱟᱭ ᱫᱚ ᱥᱚᱨᱦᱟᱭ ᱠᱟᱱᱟ᱾ ᱛᱮᱫ
ᱦᱮᱸ ᱦᱮᱸ ᱟᱯᱮ ᱥᱮᱫ ᱦᱚᱸ ᱛᱟᱦᱚᱞᱮ ᱚᱱᱮ ᱡᱚᱛᱚ ᱠᱷᱚᱡ ᱢᱟᱲᱟᱝ ᱯᱚᱨᱚᱵᱽ ᱫᱚ ᱥᱚᱦᱚᱨᱟᱭ
ᱥᱚᱨᱚᱦᱟᱭ ᱜᱮ ᱮᱠᱫᱚᱢ ᱮᱠᱫᱚᱢ ᱮᱠᱫᱚᱢ ᱦᱮᱸ ᱡᱚᱛᱚ ᱠᱷᱚᱱ ᱞᱟᱹᱴᱩ ᱯᱚᱨᱚᱵᱽ ᱫᱚ ᱮᱠᱟ ᱥᱚᱨᱦᱟᱭ ᱜᱮ ᱢᱟᱱᱮ ᱥᱚᱨᱦᱟᱭ ᱢᱟᱱᱮ ᱫᱚ ᱪᱮᱫ ᱟᱨ ᱢᱟᱱᱮ ᱡᱚᱛᱚ ᱠᱷᱚᱱ ᱚᱱᱟ ᱫᱚ ᱞᱟᱹᱴᱩ ᱩᱛᱟᱹᱨᱟᱜ ᱠᱟᱱᱟ ᱚᱱᱟ ᱠᱷᱚᱱ ᱫᱚ ᱡᱚᱛᱚ ᱯᱚᱨᱚᱵᱽ ᱜᱮ ᱠᱟᱹᱴᱤᱡ ᱜᱮᱭᱟ
ᱦᱮᱸ
ᱮᱸᱰᱮᱠᱷᱟᱱ ᱥᱚᱨᱦᱟᱭ ᱨᱮᱫᱚ ᱦᱟᱜ ᱢᱤᱥᱨᱟ ᱠᱚᱦᱚᱸ ᱚᱲᱟᱜ ᱠᱚᱨᱮ ᱠᱚ ᱦᱮᱡ ᱡᱟᱣᱨᱟᱜᱼᱟ᱾ ᱟᱨ ᱮᱢᱟᱱ ᱛᱮ ᱡᱟ ᱢᱮᱱᱟᱜ ᱠᱚ ᱛᱟᱢ ᱫᱷᱚᱨᱮ ᱢᱤᱫᱴᱮᱡ ᱵᱟᱵᱟ ᱨᱮᱱ ᱟᱭᱢᱟ ᱰᱷᱮᱨ ᱦᱚᱯᱚᱱ ᱮᱨᱟ ᱛᱟᱭᱟᱠᱚ ᱡᱚᱛᱚ ᱯᱚᱨᱟᱭ ᱢᱟᱸᱜᱟᱣ ᱡᱟᱣᱨᱟ ᱠᱚᱣᱟ ᱡᱚᱛ ᱠᱚ ᱦᱮᱡ ᱪᱟᱵᱟᱜ ᱛᱟᱭᱟ ᱥᱚᱨᱦᱟᱭ ᱨᱮᱫᱚ ᱡᱟᱶᱟᱭ ᱵᱟᱹᱵᱩ ᱮᱸᱰᱮᱠᱷᱟᱱ ᱢᱮᱱ ᱠᱟᱛ ᱞᱮᱠᱟ ᱟᱞᱮ ᱠᱚᱨᱮᱱᱟᱹᱣ ᱵᱟᱹᱵᱩ ᱛᱟᱠᱚ ᱠᱚ ᱫᱤᱫᱤ ᱛᱟᱠᱚ ᱠᱚ ᱡᱚᱛᱚ᱾
ᱦᱮᱸ
ᱴᱷᱤᱠᱜᱮᱭᱟ ᱛᱚᱵᱮ ᱚᱱᱠᱟ ᱜᱮᱞᱟᱝ ᱜᱟᱞᱢᱟᱨᱟᱜᱼᱟ ᱱᱤᱛᱚᱜ ᱫᱚ᱾
ᱟᱪᱪᱷᱟ ᱴᱷᱤᱠ ᱟᱹᱰᱤ ᱢᱚᱸᱡᱽ ᱟᱹᱰᱤ ᱢᱚᱸᱡᱽ ᱵᱩᱡᱷᱟᱹᱣ ᱮᱱᱟ ᱴᱷᱤᱠ ᱜᱮᱭᱟ ᱢᱟ ᱛᱚᱵᱮ᱾
ᱦᱮᱸ
ᱠᱟᱴ